ᱦᱮᱞᱳ,
ᱦᱚᱸ, ᱞᱟᱹᱭ ᱵᱤᱱ?
ᱟᱞᱮ
ᱦᱚᱸ, ᱞᱟᱹᱭ ᱵᱤᱱ ᱟᱸᱡᱚᱢ ᱫᱟᱞᱤᱧ?
ᱚᱸ, ᱪᱮᱫ ᱠᱚᱵᱤᱱ ᱪᱤᱠᱟᱹᱭᱫᱟ?
ᱪᱮᱫ ᱦᱚᱸ ᱵᱟᱝ, ᱪᱮᱫ ᱵᱤᱱ ᱪᱤᱠᱟᱹᱭᱟ ᱪᱟᱥ ᱫᱤᱱ ᱫᱚ?
ᱚᱸ,
ᱟᱵᱮᱱ ᱜᱮ, ᱪᱮᱫ ᱵᱮᱱ ᱪᱤᱠᱟᱹᱭᱮᱫᱟ?
ᱟᱹᱞᱤᱧ ᱦᱚᱸ, ᱪᱮᱫ ᱦᱚᱸ ᱵᱟᱝ ᱜᱮ' ᱛᱟᱦᱚᱞᱮ ᱦᱩᱲᱩ ᱨᱚᱦᱚᱭ ᱮᱜᱼᱟ ᱯᱮ ᱥᱮ ᱵᱟᱝᱟ?
ᱨᱚᱦᱚᱭ ᱫᱚ ᱨᱚᱦᱚᱭ ᱦᱩᱭᱩᱜ ᱠᱟᱱ ᱜᱮᱭᱟ, ᱱᱟᱥᱮ ᱱᱟᱥᱮ ᱫᱟᱜ ᱡᱟᱹᱲᱤ ᱫᱚ ᱩᱱᱟᱹᱜ ᱫᱚ ᱵᱟᱹᱱᱩᱜᱼᱟ᱾
ᱚ,
ᱟᱯᱮ ᱜᱮ ᱯᱮ ᱨᱚᱦᱚᱭᱫᱟ ᱥᱮ ᱵᱟᱝ?
ᱦᱮᱸ ᱟᱞᱮ ᱫᱚ ᱨᱚᱦᱚᱭ ᱫᱚᱞᱮ ᱨᱚᱦᱚᱭᱮᱫ ᱜᱮᱭᱟ, ᱟᱞᱮ ᱥᱮᱫ ᱫᱚ ᱫᱚᱢᱮ ᱜᱮ ᱫᱟᱜ ᱠᱟᱱᱟ᱾
ᱚ ᱟᱯᱮ ᱫᱤᱥᱚᱢ ᱫᱚ ᱚᱠᱟ ᱥᱮᱱ ᱟᱯᱮ ᱫᱤᱥᱚᱢ ᱫᱚ?
ᱟᱞᱮ ᱫᱤᱥᱚᱢ ᱫᱚ ᱯᱟᱴᱟᱵᱤᱸᱫᱟᱹ ᱥᱮᱱ᱾
ᱚ ᱯᱟᱴᱟᱵᱤᱸᱫᱟᱹ, ᱦᱚᱸ ᱦᱚᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ᱾
ᱮᱱᱠᱷᱟᱱ ᱵᱤᱱ ᱦᱮᱡ ᱵᱟᱲᱟ ᱟᱠᱟᱱᱟ᱾
ᱦᱚᱸ ᱪᱟᱞᱟ ᱫᱚᱞᱤᱧ ᱪᱟᱞᱟᱣ ᱵᱟᱲᱟᱣ ᱟᱠᱟᱱ ᱜᱮᱭᱟ᱾
ᱚ ᱛᱟᱦᱚᱞᱮ ᱮᱱᱠᱷᱟᱱ ᱟᱯᱮ ᱫᱤᱥᱚᱢ ᱫᱚ?
ᱟᱞᱮ ᱫᱤᱥᱚᱢ ᱫᱚ ᱵᱮᱱ ᱟᱸᱡᱚᱢ ᱟᱠᱟᱫᱟ, ᱚᱱᱟ ᱵᱚᱨᱚ ᱯᱟᱛᱟ ᱵᱮᱱ ᱟᱸᱡᱚᱢ ᱟᱠᱟᱫᱟ᱾
ᱦᱮᱸ ᱟᱸᱡᱚᱢ ᱫᱚᱞᱤᱧ ᱟᱸᱡᱚᱢ ᱟᱠᱟᱫ ᱜᱮᱭᱟ᱾
ᱚᱻ
ᱵᱚᱨᱚ ᱯᱟᱛᱟ ᱚᱱᱛᱮ ᱨᱮᱱ ᱠᱟᱱᱟᱞᱤᱧ᱾
ᱪᱟᱞᱟᱣ ᱠᱟᱱ ᱵᱤᱱ ᱚᱱᱛᱮ
ᱵᱟᱝ ᱜᱮ ᱵᱟᱞᱤᱧ ᱪᱟᱞᱟᱣ ᱠᱟᱱᱟ ᱚᱱᱛᱮ ᱫᱚ ᱠᱳᱱᱳ ᱫᱤᱱᱳ᱾ ᱮᱱᱠᱷᱟᱱ ᱚᱲᱟᱜ ᱨᱮᱫᱚ ᱱᱟᱯᱟᱭ ᱵᱟᱲᱟ ᱜᱮᱛᱚ?
ᱦᱳᱭ ᱚᱲᱟᱜ ᱨᱮᱫᱚ ᱱᱟᱯᱟᱭ ᱵᱟᱲᱟ ᱜᱮ᱾
ᱚ
ᱟᱵᱤᱱ ᱨᱮᱱ ᱚᱲᱟᱜ ᱨᱮ ᱫᱚ?
ᱦᱮᱸ ᱟᱹᱞᱤᱧ ᱚᱲᱟᱜ ᱨᱮᱦᱚᱸ ᱱᱟᱯᱟᱭ ᱵᱟᱲᱟ ᱜᱮ᱾
ᱦᱚᱸ ᱪᱟᱥ ᱵᱟᱥ ᱫᱚ ᱛᱤᱱᱟᱹᱜ ᱥᱟᱹᱜᱤᱧ?
ᱱᱚᱜ-ᱚᱭ ᱮᱱᱠᱷᱟᱱ ᱥᱤ ᱢᱟᱱᱮ ᱨᱚᱦᱚᱭ ᱪᱟᱞᱟᱜ ᱠᱟᱱᱟ ᱟᱨᱠᱤ ᱮᱠᱷᱚᱱᱳ ᱟᱨᱣᱨᱤ ᱪᱟᱵᱟᱜ-ᱟ᱾
ᱚ
ᱠᱟᱹᱢᱤᱱ ᱠᱚ ᱵᱟᱝ ᱠᱚ ᱧᱟᱢᱚᱜ ᱠᱟᱱᱟ᱾ ᱱᱤᱛᱚᱜ ᱫᱚ ᱡᱷᱚᱛᱚ ᱦᱚᱲ ᱜᱮ ᱫᱟᱜ ᱟᱠᱟᱱ ᱛᱟᱠᱚᱣᱟ ᱥᱮ᱾
ᱦᱚᱸ ᱦᱚᱸ ᱦᱚᱸ ᱱᱤᱛ ᱫᱚ ᱡᱷᱚᱛᱚ ᱦᱚᱲ ᱜᱮ ᱫᱟᱜ ᱟᱠᱟᱱ ᱛᱟᱠᱚᱣᱟ ᱛᱚ᱾
ᱦᱮᱸ ᱟᱫᱚ ᱥᱟᱱᱟᱢ ᱜᱮᱠᱚ ᱨᱚᱦᱚᱭᱮᱫ-ᱟ᱾ ᱟᱫᱚ ᱠᱟᱹᱢᱤᱱ ᱠᱚ ᱵᱟᱠᱚ ᱧᱟᱢᱚᱜ ᱠᱟᱱᱟ ᱛᱚ, ᱮᱠᱞᱟ ᱛᱮᱜᱮ ᱨᱚᱦᱚᱭ ᱦᱩᱭᱩᱜ ᱠᱟᱱᱟ᱾
ᱦᱚᱸ
ᱮᱱᱠᱷᱟᱱ ᱪᱟᱞᱟᱣ ᱵᱟᱲᱟᱜ ᱠᱟᱱᱟ ᱵᱤᱱ ᱥᱮ ᱵᱟᱝᱟ ᱛᱟᱦᱚᱞᱮ ᱵᱟᱹᱫᱽ ᱠᱚ ᱫᱚ?
ᱦᱚᱸ ᱵᱟᱹᱫᱽ ᱫᱚ ᱞᱤᱧ ᱪᱟᱞᱟᱣ ᱞᱮᱱ ᱜᱮᱭᱟ᱾ ᱵᱷᱤᱴᱟᱹ ᱢᱟᱜ ᱠᱚ ᱱᱤᱛᱚᱜ ᱫᱚ ᱞᱤᱧ ᱦᱮᱡ ᱠᱟᱱᱟ᱾
ᱦᱚᱭ
ᱟᱵᱮᱱ ᱫᱚ ᱪᱮᱜ ᱵᱮᱱ ᱪᱤᱠᱟᱹᱭ ᱜᱮᱭᱟ?
ᱟᱹᱞᱤᱧ ᱫᱚ ᱟᱯᱟᱛᱚᱛᱚ ᱚᱞᱚᱜ ᱠᱟᱱᱟ ᱞᱤᱧ᱾
ᱚ ᱚᱞᱚᱜ ᱠᱟᱱᱟ ᱵᱤᱱ?
ᱦᱚᱭ
ᱪᱟᱥ ᱪᱟᱥ ᱨᱮ ᱫᱚ ᱵᱟᱵᱮᱱ ᱫᱷᱩᱨᱟᱹᱣ ᱠᱟᱱ ᱛᱮ?
ᱦᱮᱸ ᱪᱟᱥ ᱦᱚᱸ ᱞᱤᱧ ᱪᱟᱞᱟᱜ ᱜᱮᱭᱟ᱾
ᱦᱚ ᱵᱟᱝ
ᱦᱚᱭ ᱛᱚ ᱟᱹᱵᱤᱱ ᱫᱚ ᱟᱹᱵᱤᱱ ᱫᱚ?
ᱟᱹᱞᱤᱧ ᱦᱚᱸ ᱞᱤᱧ ᱚᱞᱚᱜ ᱠᱟᱱᱟ᱾ ᱟᱫᱚ ᱱᱤᱛᱚᱜ ᱫᱚ ᱪᱟᱥ ᱠᱟᱹᱢᱤ ᱦᱚᱛᱮ ᱛᱮ ᱟᱫᱚ ᱚᱲᱟᱜ ᱥᱮᱱ ᱦᱮᱜ ᱦᱩᱭ ᱠᱟᱱᱟ᱾
ᱚ
ᱦᱚᱸ
ᱦᱳᱭ ᱛᱚ ᱚᱠᱟ ᱨᱮ ᱚᱠᱟ ᱥᱮᱫ ᱨᱮ ᱵᱤᱱ ᱚᱞᱚᱜ ᱠᱟᱱ ᱛᱟᱦᱮᱸᱱᱟ?
ᱚᱞᱚᱜ ᱫᱚ ᱟᱯᱮ ᱥᱮᱱ ᱨᱮᱜᱮ ᱞᱤᱧ ᱚᱞᱚᱜ ᱜᱮᱭᱟ ᱚᱱᱛᱮ᱾
ᱚ
ᱤᱭᱟᱹ ᱵᱮᱱ ᱟᱸᱡᱚᱢ ᱠᱟᱫᱟ? ᱠᱟᱯᱜᱟᱲᱤ ᱠᱟᱯᱜᱟᱲᱤ, ᱦᱚᱸ ᱦᱚᱸ ᱳᱭ ᱚᱸᱰᱮ ᱚᱸᱰᱮᱱᱟᱜ ᱠᱷᱚᱱ
ᱚᱼᱼ
ᱟᱵᱮᱱ ᱫᱚ‍?
ᱟᱹᱞᱤᱧ ᱫᱚ ᱡᱷᱟᱲᱜᱟᱢ ᱥᱮᱫ ᱨᱮ᱾
ᱚ᱾ ᱪᱮᱫ ᱨᱮᱵᱮᱱ ᱚᱞᱚᱜ ᱠᱟᱱᱛᱮ?
ᱦᱮᱸ ᱠᱚᱞᱮᱡᱽ ᱨᱮ᱾
ᱵᱟᱴ ᱪᱮᱫ ᱥᱮᱢ ᱪᱟᱞᱟᱜ ᱠᱟᱱᱟ?
ᱟᱹᱞᱤᱧ ᱫᱚ ᱞᱤᱧ ᱠᱚᱢᱯᱞᱤᱴ ᱟᱠᱟᱜ-ᱟ, ᱱᱮᱜ-ᱮ ᱜᱮ ᱞᱤᱧ ᱠᱚᱢᱯᱞᱤᱴ ᱠᱮᱜ-ᱟ ᱦᱮᱸ᱾
ᱦᱚᱸ ᱵᱷᱟᱜᱮ ᱵᱷᱟᱜᱮ᱾
ᱦᱮᱸ ᱛᱚ᱾ ᱛᱟᱦᱚᱞᱮ ᱡᱚᱢ ᱵᱟᱲᱟ ᱠᱚᱫᱚ ᱦᱩᱭ ᱟᱠᱟᱱᱟ ᱥᱮ ᱵᱟᱝᱟ?
ᱦᱚᱸ ᱡᱚᱢ ᱵᱟᱲᱟ ᱫᱚ ᱦᱩᱭ ᱟᱠᱟᱱᱟ᱾
ᱚᱼᱼ ᱮᱱᱠᱷᱟᱱ ᱟᱯᱮ ᱥᱮᱫ ᱫᱚ ᱪᱮᱫ ᱯᱚᱨᱚᱵᱽ ᱠᱚ ᱦᱩᱭᱩᱜ ᱜᱮᱭᱟ?
ᱦᱚᱸ
ᱟᱯᱮ ᱥᱮᱫ ᱫᱚ ᱪᱮᱫ ᱯᱚᱨᱚᱵᱽ ᱠᱚ ᱦᱩᱭᱩᱜ ᱜᱮᱭᱟ?
ᱟᱞᱮ ᱥᱮᱱ, ᱪᱮᱫ ᱵᱮᱱ ᱞᱟᱹᱭ ᱠᱮᱫᱟ?
ᱪᱮᱫ ᱯᱚᱨᱚᱵᱽ ᱠᱚ ᱦᱩᱭᱩᱜ ᱜᱮᱭᱟ?
ᱦᱩᱭᱩᱜ ᱜᱮᱭᱟ ᱟᱞᱮ ᱥᱮᱱ ᱢᱟ ᱟᱹᱰᱤ ᱜᱟᱱ ᱯᱚᱨᱚᱵᱽ ᱦᱩᱭᱩᱜ ᱜᱮᱭᱟ᱾
ᱵᱚᱨᱚ ᱯᱟᱛᱟ ᱠᱚ ᱦᱩᱭᱩᱜ ᱦᱩᱭᱩᱜ ᱜᱮᱭᱟ ᱚᱱᱛᱮ ᱟᱨᱚ ᱢᱮᱱᱟᱜ ᱜᱮᱭᱟ᱾ ᱤᱭᱟᱹᱞᱮᱱ
ᱚᱠᱟᱥᱮᱱ?
ᱯᱩᱨᱩᱞᱤᱭᱟᱹ ᱵᱮᱱ ᱟᱸᱡᱚᱢ ᱠᱟᱫᱟ? ᱦᱚᱸ ᱯᱩᱨᱩᱞᱤᱭᱟᱹ ᱵᱮᱱ ᱟᱡᱚᱢ ᱦᱮᱞᱳᱼᱼ
ᱦᱚᱸ ᱟᱸᱡᱚᱢ ᱠᱟᱜᱼᱟ ᱞᱤᱧ ᱟᱸᱡᱚᱢ ᱠᱟᱜᱼᱟ ᱞᱤᱧ᱾
ᱦᱚᱸ ᱦᱚᱸ ᱚᱱᱛᱮ ᱚᱱᱛᱮ ᱪᱟᱠᱚᱞᱛᱟᱹᱲᱤ ᱯᱟᱛᱟ ᱵᱮᱱ ᱟᱸᱡᱚᱢ ᱠᱟᱫᱟ?
ᱦᱩᱸ
ᱦᱚᱸ
ᱢᱮᱱᱠᱷᱟᱱ ᱛᱚ ᱛᱟᱦᱚᱞᱮ ᱛᱚᱼᱼ ᱚᱱᱛᱮ ᱟᱡᱚᱫᱤᱭᱟᱹ ᱵᱩᱨᱩ ᱟᱵᱤᱱ ᱴᱷᱮᱱ ᱠᱷᱚᱱ ᱛᱤᱱᱟᱹᱜ ᱡᱷᱟᱹᱞᱟ?
ᱟᱡᱚᱫᱤᱭᱟᱹ ᱵᱩᱨᱩ ᱫᱚ ᱥᱟᱹᱜᱤᱧ ᱜᱮᱫᱚ ᱟᱞᱮᱴᱷᱮᱱ ᱠᱷᱚᱱᱟᱜ ᱫᱚ᱾
ᱚᱼᱼ
ᱥᱟᱺᱜᱤᱧ ᱫᱚ ᱥᱟᱺᱜᱤᱧ ᱜᱮᱭᱟ, ᱟᱞᱮ ᱟᱞᱮ ᱴᱷᱮᱱ ᱠᱷᱚᱱᱟᱜ ᱫᱚ ᱟᱡᱚᱫᱤᱭᱟᱹ ᱵᱩᱨᱩ ᱫᱚ᱾
ᱚ ᱮᱱᱠᱷᱟᱱ ᱪᱟᱞᱟᱣ ᱠᱟᱱᱟ ᱵᱤᱱ ᱥᱮ ᱵᱟᱝᱟ? ᱦᱮᱞᱳᱼᱼ ᱦᱮᱞᱳᱼᱼ ᱦᱮᱞᱳᱼᱼ ᱚᱠᱟᱭᱱᱟ ᱵᱤᱱ ᱵᱟᱵᱤᱱ ᱟᱸᱡᱚᱢ ᱫᱟᱥᱮ ᱪᱮᱫ?